ᱦᱟᱞᱳ
ᱦᱮᱞᱳ,
ᱦᱮᱸ ᱜᱚᱝᱠᱮ ᱡᱚᱦᱟᱨ ᱜᱮ?
ᱟᱪᱪᱷᱟ ᱨᱚᱲ ᱟᱸᱡᱚᱢᱚᱜ ᱟᱸᱡᱚᱢᱚᱜ
ᱦᱩᱸ ᱠᱟᱴᱟ ᱠᱟᱴᱟ ᱱᱤᱛ ᱱᱚ
ᱟᱨ ᱱᱚᱛᱮ ᱪᱮᱜ ᱫᱟᱜᱽ ᱡᱟᱹᱲᱤᱭ ᱫᱟ ᱛᱚ ᱦᱚᱭᱛᱚ ᱰᱤᱥᱴᱟᱵᱚᱜ
ᱫᱟᱜᱽ ᱡᱟᱹᱲᱤ ᱢᱚᱴᱟᱢᱩᱴᱤ ᱫᱟᱜᱽ ᱡᱟᱹᱲᱤ ᱫᱚ ᱦᱳᱭ ᱫᱟᱜᱽ ᱫᱚ ᱫᱟᱜᱽ ᱡᱟᱹᱲᱤᱭᱮᱜ ᱜᱮᱭᱟ ᱟᱫᱚ, ᱱᱤᱛᱚᱜ ᱫᱚ ᱵᱟᱝ᱾
ᱱᱤᱛᱚᱜ ᱟᱸᱡᱚᱢ ᱠᱟᱱᱟ ᱴᱷᱤᱠ ᱥᱟᱹᱦᱤᱜ ᱨᱮ,
ᱪᱮᱛ ᱪᱚ ᱵᱮᱱ ᱢᱮᱱᱮᱜ ᱵᱟᱝ ᱟᱸᱡᱚᱢᱚᱜ ᱠᱟᱱᱟ᱾ ᱦᱮᱞᱳ,
ᱦᱮᱸ ᱦᱮᱞᱳ,
ᱦᱩᱸ ᱟᱸᱡᱚᱢᱚᱜ ᱠᱟᱱᱟ ᱞᱟᱹᱭ ᱵᱮᱱ?
ᱱᱤᱛᱚᱜ ᱟᱸᱡᱚᱢᱚᱜ ᱠᱟᱱᱟ,
ᱦᱩᱸ ᱱᱤᱛᱚᱜ ᱟᱸᱡᱚᱢᱚᱜ ᱠᱟᱱᱟ᱾
ᱛᱟᱦᱚᱞᱮ ᱪᱮᱫ ᱵᱮᱱ ᱪᱤᱠᱟᱹ ᱠᱟᱱᱟ ᱞᱟᱹᱭ?
ᱪᱮᱜ ᱪᱚᱵᱮᱱ ᱢᱮᱱᱮᱜ ᱵᱟᱝ ᱟᱸᱡᱚᱢᱚᱜ ᱠᱟᱱᱟ
ᱞᱟᱹᱭ ᱫᱟᱞᱤᱧ ᱦᱮᱸ ᱪᱮᱜ ᱠᱚ ᱠᱟᱹᱢᱤ ᱵᱟᱲᱟ ᱦᱩᱭᱩᱜ ᱠᱟᱱᱟ?
ᱱᱚᱜᱼᱚᱭ ᱪᱟᱥ ᱵᱟᱥ ᱜᱮ᱾ ᱛᱮᱦᱤᱧ ᱜᱮ ᱥᱩᱨᱩ ᱦᱩᱭᱱᱟ ᱦᱟᱞᱠᱟ ᱫᱟᱜᱽ ᱦᱟᱛᱟᱲ
ᱦᱳᱭ,
ᱞᱟᱹᱭ ᱫᱟᱞᱤᱧ ᱜᱚᱝᱠᱮ ᱟᱹᱵᱤᱱᱟᱜ ᱴᱟᱣᱟᱨ ᱰᱤᱥᱴᱟᱵ ᱨᱚᱲ ᱵᱟᱝ ᱟᱸᱡᱚᱢᱚᱜ ᱟ ᱠᱟᱴᱟ ᱠᱟᱴᱟᱣ ᱦᱤᱡᱩᱜ ᱠᱟᱱᱟ᱾ ᱦᱮᱸ ᱦᱮᱸ ᱪᱟᱥ ᱠᱚᱫᱚ
ᱱᱤᱛ ᱦᱚᱸ